ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱪᱮᱫ ᱮᱢ ᱪᱤᱠᱟᱭ ᱫᱟ?
ᱪᱤᱠᱟᱹ ᱦᱚᱸ ᱵᱟᱝ ᱫᱩᱲᱩᱵ ᱠᱟᱹᱱᱟᱹᱧ᱾ ᱟᱢ ᱫᱚ?
ᱤᱧ ᱦᱚᱸ ᱫᱩᱲᱩᱵ ᱵᱟᱲᱟ ᱠᱟᱱᱟᱹᱧ
ᱟᱪᱪᱷᱟ
ᱦᱮᱸ
ᱟᱨ ᱪᱮᱫ ᱞᱮᱠᱟ ᱢᱮᱱᱟ ᱢᱟ
ᱦᱮᱸ ᱵᱷᱟᱜᱮ ᱜᱮ ᱢᱤᱱᱟᱹᱧᱼᱟ ᱟᱢ ᱫᱚ ᱪᱮᱫ ᱠᱟ ᱢᱮᱱᱟᱢᱟ
ᱤᱧ ᱦᱚᱸ ᱱᱟᱯᱟᱭ ᱜᱮ ᱢᱤᱱᱟ. ᱧᱟ ᱚᱲᱟᱜ ᱠᱚᱨᱮ ᱡᱷᱚᱛᱚ ᱠᱚ ᱵᱮᱥ ᱜᱮᱭᱟ
ᱦᱮᱸ ᱚᱲᱟᱜ ᱨᱮ ᱡᱷᱚᱛᱚ ᱜᱮ ᱵᱮᱥ ᱟᱯᱮ ᱨᱮᱱ
ᱟᱞᱮ ᱦᱚᱸ
ᱟᱪᱪᱷᱟ
ᱟᱨ ᱛᱟᱦᱚᱞᱮ ᱟᱢ ᱫᱚ ᱪᱮᱫ ᱠᱚᱢ ᱪᱤᱠᱟᱹᱭ ᱜᱮᱭᱟ
ᱤᱧ ᱫᱚ ᱱᱤᱛᱚᱜ ᱫᱚ ᱯᱟᱲᱦᱟᱜ ᱠᱟᱱ ᱜᱤᱭᱟᱹᱧ
ᱳ ᱪᱮᱫ ᱮᱢ ᱯᱟᱲᱦᱟᱜ ᱠᱟᱱᱟ
ᱤᱧ ᱫᱚ ᱢᱟᱥᱴᱟᱨ ᱰᱤᱜᱽᱨᱤ ᱠᱚᱨᱟᱣ ᱫᱤᱧ
ᱚ ᱪᱮᱫ ᱛᱮ
ᱥᱟᱱᱛᱟᱞᱤ ᱛᱮ
ᱟᱪᱪᱷᱟ ᱟᱹᱰᱤ ᱱᱟᱯᱟᱭ ᱠᱟᱛᱷᱟ
ᱦᱳᱭ
ᱦᱮᱸ ᱛᱟᱦᱚᱞᱮ ᱱᱚᱶᱟ ᱥᱟᱱᱛᱟᱞᱤ ᱤᱫᱤᱠᱟᱛᱮᱜ ᱛᱚ ᱟᱢ ᱟᱹᱰᱤ ᱠᱤᱪᱷᱩ ᱜᱮᱢ ᱵᱟᱰᱟᱭ ᱜᱮᱭᱟ
ᱟᱰᱤ ᱠᱤᱪᱷᱩ ᱵᱚᱞᱛᱮ ᱡᱟᱦᱟᱸ ᱛᱤᱱᱟᱹᱜ ᱤᱧ ᱯᱟᱲᱦᱟᱣ ᱠᱟᱱᱟ ᱩᱱᱟᱹᱜ ᱴᱟᱜ ᱜᱤᱧ ᱵᱟᱲᱟᱭᱟ ᱦᱮᱸ ᱞᱟᱹᱭ ᱜᱟᱱᱚᱜᱼᱟ ᱡᱮ ᱵᱟᱲᱟᱭ ᱜᱤᱭᱟᱹᱧ
ᱦᱮᱸ ᱛᱳ ᱟ ᱱᱚᱣᱟ ᱚᱞᱪᱤᱠᱤ ᱵᱮᱯᱟᱨ ᱛᱮ ᱢᱟᱱᱮ ᱟᱵᱚ ᱥᱟᱱᱛᱟᱲ ᱠᱚ ᱛᱤᱱᱟᱹᱜ ᱠᱚ ᱥᱚᱪᱮᱛᱚᱱ ᱠᱟᱱᱟ ᱟᱢᱟᱜ ᱪᱮᱫ ᱢᱚᱱᱮ ᱦᱩᱭᱩᱜᱼᱟ
ᱚᱞ ᱪᱤᱠᱤ ᱵᱮᱯᱟᱨ ᱛᱮᱫᱚ ᱡᱩᱫᱤ ᱧᱮᱞ ᱜᱟᱱᱚᱜᱼᱟ ᱟᱹ ᱟᱹᱵ ᱯᱟᱹᱴᱷᱩᱣᱟᱹ ᱠᱚ ᱢᱟᱛᱚ ᱟᱰᱤ ᱠᱚ ᱟᱹ ᱢᱟᱱᱮ ᱯᱟᱲᱦᱟᱜ ᱠᱟᱱ ᱜᱮᱭᱟ ᱠᱚ ᱱᱤᱛᱚᱜ ᱫᱚ ᱱᱚᱣᱟ ᱚᱞᱪᱤᱠᱤᱛᱮ ᱥᱮ ᱟᱭᱳᱼᱵᱟᱵᱟ ᱦᱚᱸᱠᱚ ᱯᱟᱲᱦᱟᱣ ᱦᱚᱪᱚᱭᱮᱫ ᱠᱚᱣᱟ ᱢᱮᱱ ᱠᱷᱟᱱ ᱮ ᱠᱤᱪᱷᱩ ᱠᱤᱪᱷᱩ ᱚᱲᱟᱜ ᱦᱚᱲ ᱫᱚ ᱧᱮᱞᱚᱜᱚᱜ ᱠᱟᱱᱟ ᱡᱮ ᱟᱹ ᱱᱚᱣᱟ ᱚᱞᱪᱤᱠᱤᱛᱮ ᱯᱟᱲᱦᱟᱣ ᱠᱟ ᱠᱩᱠᱞᱤ ᱦᱚᱸ ᱢᱚᱱᱮᱨᱮ ᱛᱟᱦᱮᱱ ᱠᱟᱱ ᱛᱟᱠᱚᱣᱟ ᱡᱮ ᱚᱸ ᱚᱞᱪᱤᱠᱤᱛᱮ ᱯᱟᱲᱦᱟᱣ ᱠᱟᱛᱮᱜ ᱜᱤᱫᱽᱨᱟᱹ ᱦᱟᱯᱮᱱ ᱫᱤᱱ ᱪᱮᱜ ᱮ ᱪᱤᱠᱟᱹᱭ ᱫᱟ ᱛᱚ ᱚᱱᱟᱜᱮ ᱢᱟᱱᱮ ᱟᱰᱤ ᱜᱟᱱ ᱜᱚ ᱜᱚᱵᱟᱵᱟ ᱜᱮ ᱱᱮᱛᱚᱜ ᱦᱚᱸ ᱢᱟᱱᱮ ᱩ ᱯᱟᱹᱛᱭᱟ. ᱣ ᱵᱟᱝ ᱦᱳᱭᱳᱜ ᱠᱟᱱ ᱛᱟᱠᱚᱣᱟ ᱡᱮ ᱚᱞ ᱪᱤᱠᱤ ᱛᱮ ᱯᱟᱲᱦᱟᱣ ᱠᱟᱛᱮᱫ ᱦᱚᱸ ᱡᱟᱦᱟᱱᱟᱜ ᱠᱚᱨᱟᱣ ᱜᱟᱱᱚᱜᱼᱟ ᱥᱮ ᱢᱟᱪᱮᱫ ᱢᱟᱪᱮᱛᱟᱱᱤ ᱵᱮᱱᱟᱣ ᱚᱝᱠᱟᱱ ᱠᱤᱪᱷᱩ
ᱦᱩᱸ ᱢᱟᱱᱮ ᱟᱵᱚ ᱱᱤᱛᱚᱜ ᱠᱟᱱ ᱥᱚᱢᱚᱭ ᱨᱮᱦᱚᱸ ᱟᱵᱚ ᱢᱟᱱᱮ ᱱᱚᱝᱠᱟ ᱧᱮᱞᱚᱜᱚᱜ ᱠᱟᱱᱟ ᱡᱮ ᱮᱸᱜ ᱟᱫᱷᱟᱱ ᱦᱚᱲᱜᱮ ᱥᱟᱱᱛᱟᱲ ᱛᱮ ᱢᱟᱱᱮ ᱥᱟᱱᱛᱟᱲ ᱦᱳᱭ ᱠᱟᱛᱮ ᱨᱮᱦᱚᱸ ᱥᱟᱱᱛᱟᱲ ᱛᱮ ᱵᱟᱝᱠᱚ ᱨᱚᱲᱟ ᱟᱨ ᱥᱟᱱᱛᱟᱲ ᱛᱮ ᱨᱚᱲ ᱦᱚᱸᱠᱚ ᱞᱟᱡᱟᱜᱼᱟ ᱢᱮᱱᱠᱷᱟᱱ ᱡᱟᱦᱟ ᱠᱚᱨᱮ ᱮᱱᱮᱡ ᱥᱮᱨᱮᱧ ᱦᱩᱭᱩᱜᱼᱟ ᱟᱵᱚᱣᱟᱜ ᱡᱟᱦᱟ ᱥᱟᱱᱛᱟᱲ ᱦᱚᱨᱚᱜ ᱵᱟᱸᱫᱮ ᱢᱮᱱᱟᱜᱼᱟ ᱚᱱᱟ ᱠᱚ ᱦᱚᱨᱚᱜ ᱵᱟᱸᱫᱮ ᱠᱟᱛᱮ ᱩᱱᱠᱩ ᱚᱱᱟ ᱮᱱᱮᱡ ᱥᱮᱨᱮᱧ ᱞᱟᱹᱜᱤᱫ ᱛᱮ ᱚᱱᱟ ᱟᱠᱷᱲᱟ ᱛᱮᱠᱚ ᱥᱮᱴᱮᱨᱚᱜ ᱠᱟᱱᱟ ᱢᱮᱱᱠᱷᱟᱱ ᱮ ᱨᱚᱲ ᱫᱚ ᱵᱟᱝᱠᱚ ᱨᱚᱲ ᱫᱟᱲᱮᱭᱟᱜᱼᱟ ᱛᱚ ᱱᱚᱣᱟ ᱵᱟᱝ ᱨᱚᱲ ᱫᱟᱲᱮ ᱩ ᱱᱚᱣᱟ ᱛᱟᱭᱚᱢ ᱨᱮ ᱢᱟᱱᱮ ᱩᱝᱠᱩ ᱨᱮᱱ ᱟᱭᱳ-ᱵᱟᱵᱟ ᱦᱟᱜ ᱛᱤᱱᱟᱹᱜ ᱦᱟᱛ ᱢᱮᱱᱟᱜᱼᱟ ᱢᱮᱱᱛᱮ ᱟᱢᱟᱜ ᱢᱚᱱᱮ ᱦᱳᱭᱳᱜᱼᱟ
ᱚᱵᱚᱥᱥᱳᱭ ᱢᱤᱫᱴᱮᱱ ᱜᱤᱫᱽᱨᱟᱹ ᱜᱤᱫᱽᱨᱟᱹᱣᱟᱜ ᱦᱟᱨᱟ ᱵᱩᱨᱩ ᱥᱮ ᱟᱡ ᱚᱠᱟ ᱞᱮᱠᱟᱱ ᱢᱟᱱᱢᱤᱭ ᱛᱮᱭᱟᱨᱚᱜ ᱟᱭ? ᱚᱱᱟ ᱛᱟᱭᱚᱢ ᱨᱮᱫᱚ ᱯᱟᱹᱭᱞᱟᱹ ᱛᱮᱫᱚ ᱟᱠᱚ ᱚᱲᱟᱜ ᱦᱚᱲ ᱜᱮ ᱾ ᱮ ᱢᱟᱱᱮ ᱚᱸᱰᱮ ᱫᱚ ᱢᱟᱱᱮ ᱥᱮᱞᱮᱫ ᱛᱟᱦᱮᱱ ᱛᱟᱠᱚᱣᱟ ᱡᱮᱼᱼ ᱟᱭᱤᱡ ᱜᱤᱫᱽᱨᱟᱹ ᱪᱤᱠᱟᱹ ᱞᱮᱠᱟᱛᱮ ᱦᱟᱨᱟ ᱵᱩᱨᱩ ᱭᱟᱭ ᱥᱮ ᱚᱠᱟ ᱥᱤᱠᱷᱱᱟᱹᱛ ᱮ ᱮᱢᱟᱭᱟ? ᱛᱟᱦᱞᱮ ᱯᱟᱹᱭᱞᱟᱹ ᱛᱮᱫᱚ ᱧᱮᱞ ᱞᱮᱱᱠᱷᱟᱱ ᱱᱚᱣᱟᱜᱮ ᱡᱮ ᱥᱟᱱᱟᱢ ᱦᱚᱲᱜᱮ ᱟᱠᱚ ᱟᱭᱳ ᱟᱲᱟᱝ ᱛᱮᱠᱚ ᱨᱚᱲᱟ ᱛᱟᱦᱚᱞᱮ ᱼᱼ ᱟᱵᱚ ᱦᱚᱸᱵᱚᱱ ᱪᱮᱥᱴᱟᱭ ᱢᱟ ᱡᱮ ᱟᱵᱚᱨᱮᱱ ᱜᱤᱫᱽᱨᱟᱹ ᱠᱚ ᱯᱟᱹᱭᱞᱟᱹ ᱠᱷᱚᱱ ᱜᱮ ᱟᱭᱳ ᱟᱲᱟᱝ ᱛᱮᱵᱚᱱ ᱥᱮᱪᱮᱫ ᱦᱚᱪᱚ ᱠᱚᱣᱟ ᱥᱮᱵᱚᱱ ᱨᱚᱲ ᱦᱚᱪᱚ ᱟᱠᱚᱣᱟ ᱾ ᱚᱲᱟᱜ ᱨᱮ ᱟᱹᱻ ᱮᱴᱟᱜ ᱯᱟᱹᱨᱥᱤ ᱦᱚᱸ ᱥᱮᱬᱟ ᱞᱟᱹᱠᱛᱤᱜ ᱠᱟᱱ ᱜᱮᱭᱟ ᱢᱮᱱᱠᱷᱟᱱ ᱼᱼ ᱯᱟᱹᱭᱞᱟᱹ ᱛᱮᱫᱚ ᱟᱯᱱᱟᱨᱟᱜ ᱟᱭᱳ ᱟᱲᱟᱝ ᱜᱮ ᱥᱮᱬᱟ ᱞᱟᱹᱠᱛᱤᱜ ᱠᱟᱱᱟ᱾ ᱥᱮ ᱦᱚᱨᱚᱜ ᱵᱟᱸᱫᱮ ᱛᱮᱦᱚᱸ ᱡᱮ ᱟᱵᱚᱱᱟᱜ ᱪᱮᱫ ᱠᱚ ᱢᱮᱱᱟᱜ ᱛᱟᱵᱚᱱᱟ ᱫᱚᱛᱚ ᱟᱹᱻ ᱫᱷᱩᱛᱤ ᱠᱚ ᱱᱚᱶᱟ ᱠᱚ ᱢᱟᱱᱮ ᱡᱷᱚᱛᱚ ᱠᱤᱪᱷᱩ ᱥᱟᱞᱟᱜ ᱪᱤᱱᱦᱟᱹᱯ ᱥᱮ ᱟᱵᱚᱨ ᱟᱵᱚᱣᱟᱜ ᱥᱚᱢᱟᱡᱽ ᱾ ᱢᱟᱱᱮ ᱠᱟᱞᱪᱟᱨ ᱥᱟᱞᱟᱜ ᱵᱚᱱ ᱡᱟᱛᱮ ᱵᱚᱱ ᱡᱚᱯᱲᱟᱣ ᱵᱚᱱ ᱫᱚᱦᱚ ᱠᱚᱢᱟ ᱛᱟᱦᱞᱮᱼᱼ ᱟᱹ ᱱᱚᱣᱟ ᱠᱷᱮᱛᱨᱮ ᱫᱚ ᱚᱲᱟᱜ ᱦᱚᱲᱟᱜ ᱵᱷᱩᱢᱤᱠᱟ ᱢᱟᱛᱚ ᱟᱹᱰᱤ ᱢᱟᱨᱟᱝ ᱜᱮ ᱠᱟᱱᱟ ᱟᱨᱠᱤ᱾
ᱦᱮᱸ ᱱᱚᱜᱼᱚᱭ ᱟᱵᱚ ᱵᱚᱱ ᱵᱟᱰᱟᱭᱟ ᱠᱤ ᱟᱵᱚᱨᱮᱱ ᱡᱟᱦᱟᱭ ᱚᱞᱪᱤᱠᱤ ᱵᱮᱱᱟᱣᱤᱡ ᱢᱟ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱠᱟᱱᱟᱭ᱾ ᱛᱳ ᱩᱱᱤᱭᱟᱜ ᱠᱩᱠᱢᱩ ᱛᱟᱦᱮᱸ ᱠᱟᱱ ᱛᱟᱭᱟ ᱡᱮᱼᱼ ᱥᱟᱭ ᱥᱮᱨᱢᱟ ᱯᱩᱨᱟᱹ ᱚᱞᱪᱤᱠᱤ ᱢᱤᱥᱚᱱ ᱯᱩᱨᱟᱹᱣ ᱞᱮᱱᱠᱷᱟᱱ᱾ ᱥᱟᱭ ᱥᱮᱨᱢᱟ ᱛᱮᱜᱮ ᱡᱮᱱᱚ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱱᱚᱣᱟᱼᱼ ᱫᱷᱟᱹᱨᱛᱤ ᱱᱚᱣᱟ ᱵᱷᱟᱨᱚᱛ ᱫᱤᱥᱚᱢ ᱨᱮ ᱡᱚᱛᱚ ᱦᱚᱲ ᱡᱮᱱᱚᱼᱼ ᱚᱞᱪᱤᱠᱤ ᱠᱚ ᱪᱮᱫ ᱢᱟ ᱡᱷᱚᱛᱚ ᱦᱚᱲ ᱠᱚ ᱥᱮᱲᱟ ᱯᱩᱨᱟᱹᱣ ᱢᱟ᱾ ᱢᱮᱱ ᱠᱷᱟᱱ ᱧᱮᱞᱚᱜᱚᱜ ᱠᱟᱱ ᱜᱮᱭᱟ ᱡᱮ ᱥᱟᱭ ᱥᱮᱨᱢᱟ ᱯᱩᱨᱟᱹᱣ ᱠᱟᱱᱟ ᱟᱵᱚ ᱥᱟᱭ ᱥᱮᱨᱢᱟ ᱢᱤᱥᱚᱱ ᱵᱚᱱ ᱚᱞᱪᱤᱠᱤ ᱵᱚᱱ ᱢᱟᱱᱟᱣ ᱵᱟᱛᱟᱣ ᱠᱮᱫᱟ ᱢᱮᱱᱠᱷᱟᱱ ᱮᱠᱷᱚᱱᱳ ᱡᱷᱚᱛᱚ ᱥᱟᱱᱛᱟᱲ ᱚᱞ ᱪᱤᱠᱤ ᱵᱟᱝ ᱠᱚ ᱪᱮᱫ ᱫᱟᱲᱮ ᱠᱟᱣᱫᱟ᱾
ᱦᱮᱸ ᱚᱱᱟ ᱫᱚ ᱧᱮᱞᱚᱜ ᱠᱟᱱ ᱜᱮᱭᱟ ᱡᱮ ᱥᱟᱭ ᱥᱮᱨᱢᱟ ᱯᱟᱨᱚᱢ ᱛᱟᱭᱚᱢ ᱦᱚᱸ ᱟᱹᱰᱤ ᱦᱚᱲ ᱟᱠᱚᱣᱟᱜ ᱩᱯ ᱩᱯᱨᱩᱢ ᱥᱮ ᱟᱠᱚᱣᱟᱜ ᱠᱟᱞᱪᱟᱨ᱾ ᱠᱷᱟᱹᱛᱤᱨ ᱢᱟᱱᱮ ᱦᱚᱲ ᱴᱷᱮᱱ ᱥᱟᱢᱟᱝ ᱚᱱᱟ ᱞᱟᱡᱟᱣ ᱠᱚ ᱵᱩᱡᱷᱟᱹᱣᱟ᱾ ᱛᱳ ᱯᱟᱹᱭᱞᱟ᱾ ᱛᱮᱫᱚ ᱱᱚᱣᱟ ᱟᱵᱚ ᱢᱚᱱᱮ ᱠᱷᱚᱱᱟᱜ ᱜᱮ ᱱᱚᱣᱟ ᱞᱟᱡᱟᱣ ᱫᱚ ᱥᱟᱦᱟᱣ ᱦᱩᱭᱩᱜ ᱛᱟᱵᱚᱱᱟ ᱪᱮᱫᱟᱜ ᱥᱮ ᱟᱢ ᱡᱟᱦᱟᱸ᱾ ᱢᱟᱱᱮ ᱟᱢᱟᱜ ᱡᱟᱦᱟ ᱡᱟᱛᱤ ᱠᱟᱱ ᱛᱟᱢᱟ ᱥᱮ ᱟᱢᱟᱜ ᱡᱟᱦᱟ ᱩᱯᱨᱩᱢ ᱠᱟᱱ ᱛᱟᱢᱟ ᱚᱱᱟ ᱫᱚ ᱦᱚᱲ ᱴᱷᱮᱱ ᱠᱤ ᱥᱟᱶᱛᱟ ᱥᱚᱢᱟᱡ ᱛᱟᱞᱟᱨᱮ ᱢᱟᱱᱮ ᱥᱚᱫᱚᱨ ᱫᱚ ᱟᱞᱚᱢ ᱞᱟᱡᱟᱜ ᱢᱟ᱾ ᱠᱟᱨᱚᱱ ᱱᱚᱣᱟᱜᱮ ᱟᱢᱟᱜ ᱫᱚ ᱢᱤᱫᱴᱮᱱ ᱞᱟᱹᱭᱟ ᱠᱚᱥᱮ ᱨᱩᱰ᱾ ᱡᱮ ᱟᱢᱟᱜ ᱟᱢᱟᱜ ᱡᱟᱹᱛᱤ ᱨᱮᱱᱟᱜ ᱩᱯᱨᱩᱢ ᱜᱮ ᱟᱢ ᱴᱷᱮᱱ ᱫᱚ ᱥᱚᱨᱮᱥ ᱜᱮᱭᱟ ᱾ ᱦᱮᱸᱥᱮ ᱛᱚ ᱚᱱᱟᱛᱮ ᱞᱟᱡᱟᱣ ᱡᱟᱛᱮ ᱵᱟᱵᱚᱱ ᱟᱹᱭᱠᱟᱹᱣ᱾ ᱟᱞᱮ ᱠᱷᱚᱱ ᱜᱮ ᱱᱚᱣᱟ ᱫᱚ ᱟᱨᱠᱤ ᱯᱩᱨᱟᱹᱜᱼᱟ ᱪᱮᱫᱟᱜ ᱥᱮ ᱱᱮᱛᱟᱨ ᱨᱮᱱ ᱜᱤᱫᱽᱨᱟᱹ ᱠᱚᱫᱚ ᱧᱮᱞᱚᱜᱚᱜ ᱠᱟᱱᱟ᱾ ᱡᱮ ᱮᱴᱟᱜ ᱮᱴᱟᱜ ᱯᱟᱹᱨᱥᱤ! ᱛᱮ ᱡᱟᱦᱟ ᱞᱮᱠᱟ ᱨᱚᱲ ᱠᱚ ᱫᱟᱲᱮᱭᱟᱜ ᱠᱟᱱᱟ ᱚᱱᱠᱟ ᱟᱵᱚᱱᱟᱜ ᱯᱟᱹᱨᱥᱤ ᱛᱮᱫᱚ ᱥᱮᱨᱚᱠᱚᱢ ᱨᱚᱲ ᱵᱟᱠᱚ ᱫᱟᱲᱮᱭᱟᱜ ᱠᱟᱱᱟ ᱱᱚᱣᱟ ᱨᱮᱱᱟᱜ ᱠᱟᱨᱚᱱ ᱫᱚ ᱦᱩᱭᱩᱜ ᱚᱱᱟ ᱵᱟᱦᱮᱨᱮ ᱨᱮᱠᱚ ᱛᱟᱦᱮᱱ ᱠᱟᱱᱟ᱾ ᱥᱮ ᱵᱟᱦᱨᱮᱨᱮ ᱚᱱᱠᱟ ᱤᱛᱩᱱ ᱟᱥᱲᱟ ᱠᱚᱨᱮᱜ ᱠᱚ ᱯᱟᱲᱦᱟᱜ ᱠᱟᱱᱟ ᱢᱮᱱᱠᱷᱟᱱ ᱟᱭᱳ ᱵᱟᱵᱟᱜ ᱜᱮ ᱱᱚᱣᱟ ᱫᱚ ᱠᱚᱨᱛᱚᱵᱵᱚ ᱡᱮ ᱩᱱᱠᱩ ᱜᱤᱫᱽᱨᱟᱹ ᱠᱚ ᱥᱮᱲᱟ ᱦᱚᱪᱚ ᱠᱚᱢᱟ᱾
ᱦᱮᱸ ᱟᱹᱰᱤ ᱡᱚᱛᱷᱟᱛ ᱠᱟᱛᱷᱟᱢ ᱢᱮᱱ ᱠᱟᱫᱟ᱾ ᱟᱨ ᱱᱚᱣᱟ ᱦᱮᱸᱻ ᱟᱨ ᱱᱚᱣᱟ ᱟᱵᱚᱣᱟᱜ ᱡᱟᱦᱟᱸ ᱵᱚᱸᱜᱟ ᱵᱩᱨᱩ ᱠᱚ ᱢᱮᱱᱟᱜᱼᱟ ᱚᱱᱟ ᱠᱚ ᱤᱫᱤᱠᱟ ᱠᱟᱛᱮᱜ ᱟᱢ ᱛᱤᱱᱟᱹᱜ ᱮᱢ ᱵᱟᱲᱟᱭᱟ?
ᱵᱚᱸᱜᱟ ᱵᱩᱨᱩ ᱵᱚᱞᱛᱮ ᱟᱵᱚ ᱫᱚ ᱵᱚᱝ ᱢᱟᱱᱮ ᱥᱟᱶᱛᱟ ᱠᱤᱭᱟᱹ ᱢᱟᱹᱱᱢᱤ ᱠᱟᱱᱟ ᱵᱚᱱ ᱢᱤᱫ ᱥᱟᱶᱟᱱ ᱛᱮᱜᱮ ᱛᱟᱦᱮᱱ ᱵᱚᱱ ᱠᱩᱥᱤᱭᱟᱜᱼᱟ ᱛᱚ ᱚᱱᱠᱟᱜᱮ ᱟᱵᱚᱱᱟᱜ ᱯᱚᱨᱚᱵᱽ ᱯᱩᱱᱟᱹᱭ ᱨᱮᱦᱚᱸ ᱧᱮᱞᱚᱜᱼᱟ ᱡᱮ ᱟᱵᱚ ᱫᱚ ᱟ ᱢᱟᱱᱮ ᱡᱷᱚᱛᱚ ᱦᱚᱲ ᱢᱤᱫ ᱛᱟᱱ ᱛᱮᱵᱚᱱ ᱡᱟᱦᱟᱸ ᱜᱮᱵᱚᱱ ᱵᱚᱸᱜᱟ ᱵᱩᱨᱩᱭᱟ ᱡᱷᱚᱛᱚ ᱟᱛᱳ ᱨᱮᱱ ᱢᱤᱫ ᱦᱚᱲ ᱢᱤᱫ ᱥᱱᱛᱮ ᱡᱷᱚᱛᱚ ᱵᱚᱱ ᱵᱚᱸᱜᱟ ᱵᱩᱨᱩᱭᱟ ᱛᱚ ᱚᱱᱠᱟ ᱡᱩᱚᱫᱤ ᱟᱵᱚᱱᱟᱜ ᱥᱟᱶᱛᱟ ᱨᱮᱱᱟᱜ ᱵᱚᱸᱜᱟ ᱵᱩᱨᱩ ᱠᱚ ᱟᱹᱰᱤ ᱨᱚᱠᱚᱢᱟᱜ ᱢᱮᱱᱟᱜᱼᱟ ᱟᱵᱚᱱᱟᱜ ᱢᱮᱱᱟᱜᱼᱟ ᱢᱟᱜ ᱢᱚᱬᱮ ᱵᱟᱦᱟ ᱥᱚᱦᱚᱨᱟᱭ ᱮᱨ ᱯᱚᱨ ᱟᱥᱟᱲᱤᱭᱟᱹ ᱱᱚᱝᱠᱟ ᱟᱹᱰᱤ ᱨᱚᱠᱚᱢ ᱟᱵᱚᱱᱟᱜ ᱵᱚᱸᱜᱟ ᱵᱩᱨᱩ ᱠᱚ ᱢᱮᱱᱟᱜᱼᱟ ᱛᱚ ᱠᱤᱪᱷᱩ ᱠᱤᱪᱷᱩ ᱵᱚᱸᱜᱟᱼᱵᱩᱨᱩ ᱫᱚ ᱡᱮᱢᱚᱱ ᱮ ᱟᱠᱚᱨᱮᱱ ᱵᱚᱝᱥᱚ ᱨᱮᱱᱟᱜ ᱵᱚᱸᱜᱟ ᱵᱩᱨᱩ ᱠᱚ ᱢᱮᱱᱟᱜᱼᱟ ᱱᱚᱣᱟ ᱠᱚ ᱛᱟᱨᱯᱚᱨᱮ ᱠᱟᱨᱟᱢ ᱠᱚ ᱢᱟᱱᱮ ᱱᱚᱣᱟ ᱠᱚ ᱵᱚᱸᱜᱟ ᱵᱩᱨᱩ ᱫᱤᱠ ᱫᱤᱭᱮᱧ ᱵᱟᱲᱟᱭᱟ ᱟᱨᱠᱤ ᱢᱟᱱᱮ ᱱᱚᱣᱟᱠᱩᱧ ᱧᱮᱞ ᱟᱠᱟᱫᱟ
ᱟᱪᱪᱷᱟ ᱟᱪᱪᱷᱟ ᱛᱟᱦᱚᱞᱮ ᱟᱯᱮ ᱥᱮᱫ ᱠᱟᱨᱟᱢ ᱫᱚ ᱪᱮᱫᱠᱟ ᱦᱳᱭᱳ ᱜᱮᱭᱟ ᱠᱟᱨᱟᱢ ᱵᱚᱸᱜᱟ?
ᱟᱞᱮ ᱥᱮᱫ ᱠᱟᱨᱟᱢ ᱵᱚᱸᱜᱟ ᱫᱚ ᱱᱚᱝᱠᱟ ᱦᱩᱭᱩᱜ ᱜᱮᱭᱟ ᱢᱟᱱᱮ ᱡᱟᱦᱟᱸᱨᱮ ᱦᱚᱭᱛᱳ ᱠᱟᱨᱟᱢ ᱵᱚᱸᱜᱟ ᱫᱚ ᱩᱱ ᱡᱚᱠᱷᱟᱜ ᱠᱚ ᱵᱚᱸᱜᱟᱜᱼᱟ ᱡᱮ ᱠᱟᱨᱟᱢ ᱱᱟᱠᱤ ᱟᱸᱡᱚᱢ ᱠᱟᱱᱟ ᱡᱮ ᱠᱟᱨᱟᱢ ᱡᱚᱠᱷᱚᱱ ᱵᱚᱸᱜᱟ ᱨᱮᱸᱜᱮᱡᱚᱜᱼᱟ ᱠᱚ ᱩᱱ ᱥᱚᱢᱚᱭ ᱚᱱᱟ ᱵᱚᱸᱜᱟ ᱫᱚᱠᱚ ᱠᱚᱨᱟᱣ ᱜᱮᱭᱟ ᱛᱚ ᱱᱚᱣᱟ ᱨᱮᱱᱟᱜ ᱟᱹ ᱢᱟᱱᱮ ᱪᱤᱠᱟᱹᱛᱮᱵᱚᱱ ᱵᱩᱡᱷᱟᱹᱣ ᱧᱟᱢᱟ ᱱᱚᱣᱟ ᱫᱚ ᱦᱩᱭᱩᱜ ᱠᱟᱱᱟ ᱚᱲᱟᱜ ᱨᱮ ᱦᱚᱭᱛᱳ ᱥᱟᱹᱲᱤᱢ ᱪᱮᱛᱟᱱ ᱨᱮ ᱠᱟᱨᱟᱢ ᱫᱟᱨᱮᱜᱼᱟ ᱠᱤᱢᱵᱟ ᱪᱩᱞᱦᱟᱹ ᱡᱟᱦᱟᱸ ᱨᱮᱠᱚ ᱤᱥᱤᱱᱟ ᱫᱤᱱᱟᱹᱢ ᱫᱤᱱ ᱠᱚ ᱤᱥᱤᱱᱟ ᱢᱮᱱᱠᱷᱟᱱ ᱚᱱᱟ ᱪᱩᱞᱦᱟᱹ ᱨᱮ ᱧᱮᱞᱚᱜᱼᱟ ᱩ ᱠᱟᱨᱟᱢ ᱫᱟᱨᱮ ᱠᱟᱱᱟ ᱚᱠᱚᱭᱟᱜ ᱵᱟᱲᱜᱮ ᱨᱮᱦᱚᱸ ᱠᱟᱨᱟᱢ ᱫᱟᱨᱮ ᱠᱟᱱᱟ ᱛᱚ ᱛᱟᱦᱚᱞᱮ ᱱᱚᱣᱟ ᱠᱚ ᱡᱩᱫᱤ ᱧᱮᱞ ᱧᱟᱢᱟᱵᱚᱱ ᱠᱤᱢᱵᱟ ᱡᱟᱦᱟᱸᱭ ᱟᱵᱚᱨᱮᱱ ᱦᱟᱯᱲᱟᱢ ᱠᱚ ᱢᱮᱱᱟᱜ ᱠᱚᱣᱟ ᱵᱚᱝᱥᱚ ᱨᱮᱱ ᱩᱱᱠᱩ ᱠᱩᱠᱢᱩ ᱛᱮᱦᱚᱸ ᱠᱚ ᱧᱟᱢ ᱜᱮᱭᱟ ᱡᱮ ᱱᱚᱝᱠᱟ ᱫᱟᱨᱮ ᱠᱚ ᱚ ᱢᱟᱱᱮ ᱱᱚᱣᱟ ᱫᱟᱨᱮ ᱨᱮᱱᱟᱜ ᱟᱨᱠᱤ ᱠᱟᱨᱟᱢ ᱫᱟᱨᱮ ᱨᱮᱱᱟᱜ ᱱᱚᱣᱟ ᱠᱩᱠᱢᱩ ᱦᱤᱡᱩᱜ ᱛᱟᱠᱚᱣᱟ ᱩᱱᱠᱷᱟᱱᱜᱮ ᱠᱟᱨᱟᱢ ᱵᱚᱸᱜᱟ ᱦᱩᱭᱩᱜᱼᱟ ᱟᱨ ᱱᱚᱣᱟ ᱫᱚ ᱟᱛᱩ ᱟᱛᱩ ᱨᱮᱦᱚᱸ ᱦᱩᱭᱩᱜ ᱜᱮᱭᱟ ᱟᱨ ᱱᱚᱝᱠᱟ ᱧᱮᱞᱚᱜᱼᱟ ᱡᱮ ᱠᱤᱪᱷᱩ ᱵᱚᱝᱥᱚ ᱡᱮᱢᱚᱱ ᱟᱠᱚ ᱵᱷᱟᱹᱭᱭᱟᱹᱛ ᱠᱚ ᱢᱮᱱᱟᱜ ᱠᱚᱣᱟ ᱩᱱᱠᱩ ᱟᱛᱮ ᱦᱚᱸ ᱱᱚᱣᱟ ᱠᱟᱨᱟᱢ ᱵᱚᱸᱜᱟ ᱫᱚ ᱦᱩᱭᱩᱜᱳ ᱜᱮᱭᱟ ᱛᱚ ᱱᱚᱝᱠᱟ ᱦᱩᱭᱩᱜ ᱡᱟᱦᱟᱸᱭ ᱤᱭᱟᱹ ᱵᱟᱨ ᱦᱚᱲᱚᱲ ᱠᱤᱱ ᱛᱟᱦᱮᱱᱟ ᱢᱟᱱᱮ ᱚᱱᱟ ᱚᱲᱟᱜ ᱨᱮᱱ ᱜᱚ ᱵᱟᱵᱟ ᱜᱚᱵᱟᱵᱟ ᱠᱤᱢᱵᱟ ᱡᱟᱦᱟᱸᱭ ᱵᱚᱸᱜᱟᱭᱮᱫᱟ ᱛᱚ ᱩᱱᱠᱤᱱ ᱠᱤᱱ ᱛᱟᱦᱮᱱᱟ ᱟᱨ ᱚᱱᱟ ᱫᱟᱨᱮ ᱡᱟᱦᱟᱸᱨᱮ ᱢᱮᱱᱟᱜᱼᱟ ᱚᱱᱟ ᱟᱹᱜᱩ ᱠᱟᱛᱮᱮᱫ ᱚᱲᱟᱜ ᱨᱮᱠᱚ ᱢᱟᱱᱮ ᱟᱠᱚ ᱡᱟᱦᱟᱸᱨᱮ ᱵᱚᱸᱜᱟ ᱛᱷᱟᱱ ᱠᱚ ᱵᱮᱱᱟᱣᱟ ᱚᱸᱰᱮ ᱟᱹᱜᱩ ᱠᱟᱛᱮ ᱚᱱᱟ ᱠᱚ ᱵᱚᱸᱜᱟᱭᱟ ᱟᱨ ᱦᱟᱥᱟ ᱨᱮᱱᱟᱜ ᱟᱹᱰᱤ ᱠᱤᱪᱷᱩ ᱡᱤᱵᱽ ᱡᱤᱭᱟᱹᱞᱤ ᱠᱚ ᱵᱮᱱᱟᱣ ᱠᱚᱣᱟ ᱟᱨ ᱵᱤᱱᱛᱤ ᱠᱚ ᱦᱩᱭᱩᱜ ᱜᱮᱭᱟ ᱵᱤᱱᱛᱤ ᱛᱟᱨᱯᱚᱨᱮ ᱤᱱᱟᱹ ᱛᱟᱭᱚᱢ ᱮᱡᱭᱟ
ᱟᱪᱪᱷᱟ
ᱦᱳᱭ
ᱛᱟᱦᱚᱞᱮ ᱢᱟᱱᱮ ᱟᱢ ᱟᱹᱰᱤ ᱢᱚᱸᱡᱪᱮᱢ ᱵᱟᱲᱟᱭ ᱜᱮᱭᱟ ᱟᱯᱮ ᱚᱲᱟᱜ ᱠᱚᱨᱮ ᱦᱩᱭ ᱵᱟᱲᱟ ᱟᱠᱟᱱᱟ ᱯᱟᱞᱮᱫ
ᱦᱮᱸ ᱟᱞᱮᱭᱟᱜ ᱵᱚᱝᱥᱚ ᱨᱮ ᱠᱟᱨᱟᱢ ᱵᱚᱸᱜᱟ ᱦᱩᱭ ᱟᱠᱟᱱᱟ ᱚᱱᱟᱨᱤᱧ ᱧᱮᱞ ᱠᱮᱫᱟ ᱱᱚᱝᱠᱟ ᱵᱚᱸᱜᱟ ᱵᱩᱨᱩ ᱦᱩᱭᱩᱜᱼᱟ ᱵᱚᱸᱜᱟ ᱵᱩᱨᱩ ᱛᱟᱭᱚᱢ ᱮᱱᱮᱡ ᱦᱚᱸ ᱦᱩᱭᱩᱜᱼᱟ ᱠᱟᱨᱟᱢ ᱫᱚᱝ ᱵᱟᱦᱨᱮ ᱠᱷᱚᱱᱟᱜ ᱠᱚ ᱟᱹᱜᱩ ᱠᱚᱣᱟ ᱢᱟᱱᱮ ᱟᱛᱳ ᱨᱮᱱ ᱟᱛᱳ ᱨᱮᱱ ᱡᱩᱫᱤ ᱠᱚ ᱛᱟᱦᱮᱱ ᱜᱮᱭᱟ ᱵᱷᱟᱜᱤ ᱵᱟᱠᱷᱟᱱ ᱮᱴᱟᱜ ᱟᱛᱳ ᱠᱷᱚᱱ ᱠᱚ ᱩᱱᱠᱩ ᱠᱟᱨᱟᱢ ᱫᱚ-ᱫᱚᱱ ᱠᱚ ᱟᱹᱜᱩ ᱠᱚᱣᱟ ᱟᱨ ᱢᱤᱫ ᱧᱤᱫᱟᱹ ᱵᱤᱱᱛᱤ ᱦᱩᱭᱩᱜᱼᱟ ᱟᱨ ᱠᱚ ᱞᱟᱹᱭᱟ ᱚᱱᱟ ᱵᱤᱱᱛᱤ ᱫᱚ ᱡᱟᱛᱮ ᱚᱲᱟᱜ ᱨᱮᱱ ᱥᱟᱱᱟᱢ ᱦᱚᱲ ᱠᱚ ᱟᱸᱡᱚᱢ ᱢᱟ ᱾ ᱟᱨ ᱡᱟᱹᱯᱤᱫ ᱟᱸᱡᱚᱢ ᱠᱟᱱᱟ ᱪᱮᱛᱟ ᱡᱮ ᱡᱟᱹᱯᱤᱫ ᱵᱟᱝ ᱜᱟᱱᱚᱜᱼᱟ ᱚᱱᱟ ᱵᱤᱱᱛᱤ ᱟᱸᱡᱚᱢ ᱦᱩᱭᱩᱜᱼᱟ ᱾
ᱟᱪᱪᱷᱟ ᱾
ᱦᱳᱭ ᱾
ᱟᱹᱰᱤ ᱫᱟᱢᱟᱱ ᱠᱟᱛᱷᱟᱢ ᱥᱚᱫᱚᱨ ᱠᱮᱫᱟ ᱢᱟᱱᱮ ᱤᱧᱦᱚᱸ ᱩᱱᱟᱹᱜ ᱰᱤᱴᱮᱞᱥ ᱛᱮᱫᱚ ᱵᱟᱹᱧ ᱵᱟᱲᱟᱭ ᱛᱟᱦᱮᱸᱜᱼᱟ ᱾ ᱛᱚ ᱚᱱᱟ ᱠᱷᱟᱹᱛᱤᱨ ᱟᱹᱰᱤ ᱱᱟᱯᱟᱭᱤᱧ ᱵᱩᱡᱷᱟᱹᱣ ᱠᱮᱫᱟ ᱾
ᱟᱪᱪᱷᱟ ᱾
ᱦᱮᱸ ᱾
ᱟᱢ ᱠᱟᱨᱟᱢ ᱵᱚᱸᱜᱟ, ᱟᱢ ᱫᱚ ᱵᱟᱢ ᱧᱮᱞ ᱟᱠᱟᱫᱟ?
ᱟᱻᱠᱟᱨᱟᱢ ᱵᱚᱸᱜᱟ ᱩᱸ ᱟᱞᱮᱢᱟ ᱵᱟᱝᱞᱮ ᱵᱚᱸᱜᱟᱜ ᱜᱮᱭᱟ, ᱟᱞᱮᱨᱮᱱ ᱫᱚ ᱠᱟᱨᱟᱢ ᱵᱚᱸᱜᱟ ᱵᱟᱹᱱᱩᱜ ᱠᱚᱣᱟ ᱥᱮ ᱵᱟᱝ ᱢᱟᱱᱮ ᱵᱟᱹᱧ ᱧᱮᱞ ᱵᱟᱲᱟ ᱠᱟᱫᱟ ᱵᱟᱝ ᱦᱩᱭ ᱵᱟᱲᱟᱣ ᱠᱟᱱᱟ ᱾ ᱛᱚ ᱯᱟᱥᱮᱨ ᱚᱲᱟᱜ ᱨᱮ ᱠᱟᱨᱟᱢ ᱵᱚᱸᱜᱟ ᱦᱩᱭ ᱠᱟᱱᱟᱱ ᱛᱟᱦᱮᱸᱱᱟ ᱛᱚ ᱦᱚᱲᱟᱜ ᱠᱟᱨᱟᱢ ᱚᱲᱟᱜ ᱨᱮ ᱢᱟᱱᱮ ᱦᱚᱲᱟᱜ ᱚᱲᱟᱜ ᱨᱮ ᱠᱟᱨᱟᱢ ᱵᱚᱸᱜᱟ ᱧᱮᱞ ᱟᱨ ᱱᱤᱡᱮᱨᱟᱜ ᱚᱲᱟᱜ ᱨᱮ ᱚᱱᱟ ᱢᱟ ᱟᱹᱰᱤ ᱡᱩᱫᱟᱹ ᱜᱮ ᱦᱳᱭᱳᱜᱼᱟ ᱾ ᱟᱨ ᱦᱚᱲᱟᱜ ᱚᱲᱟᱜ ᱨᱮᱢᱟ ᱢᱤᱫ ᱧᱤᱫᱟᱹ ᱦᱚᱸ ᱵᱟᱢ ᱛᱟᱦᱮᱸ ᱫᱟᱲᱮᱭᱟᱜᱼᱟ ᱾ ᱟᱨ ᱠᱟᱹᱴᱤᱡ ᱚᱲᱟᱜ ᱡᱷᱟᱹᱞ ᱡᱷᱟᱹᱞ ᱧᱚᱜ ᱜᱮᱭᱟ ᱚᱲᱟᱜ ᱛᱳᱻ ᱩᱝᱠᱟ ᱮᱛᱚᱦᱚᱵ ᱠᱷᱚᱱᱟᱜ ᱫᱚ ᱵᱟᱝ ᱧᱮᱞ ᱵᱟᱲᱟ ᱦᱩᱭ ᱠᱟᱱᱟ ᱾ ᱡᱟ ᱧᱮᱞ ᱦᱩᱭ ᱠᱟᱱᱟ ᱫᱚᱥᱟᱨ ᱦᱤᱞᱳᱜ ᱚᱱᱟ ᱵᱚᱸᱜᱟ ᱠᱚ ᱦᱳᱭᱳ ᱫᱚ ᱩᱱ ᱧᱮᱞ ᱵᱟᱲᱟ ᱦᱩᱭ ᱠᱟᱱᱟ ᱥᱟᱶᱛᱮ ᱚᱱᱮ ᱮᱱᱮᱡ ᱠᱚ ᱦᱩᱭᱩᱜᱼᱟ ᱡᱟᱦᱟ ᱚᱱᱟ ᱠᱚᱜᱮ ᱧᱮᱞ ᱵᱟᱲᱟ ᱦᱩᱭ ᱠᱟᱱᱟ᱾ ᱟᱨ ᱢᱩᱪᱟᱹᱫ ᱨᱮ ᱡᱟᱦᱟᱸᱼᱼ ᱠᱟᱨᱟᱢ ᱢᱟᱱᱮ, ᱵᱚᱸᱜᱟ ᱦᱩᱭ ᱯᱚᱨᱮ ᱡᱮ ᱦᱤᱞᱳᱜ ᱠᱚ ᱟᱛᱳᱭᱟ ᱤᱱᱟᱹᱜ ᱟᱛᱳ ᱧᱮᱞ ᱦᱩᱭ ᱠᱟᱱᱟ᱾
ᱟᱪᱪᱷᱟ᱾
ᱟᱨ ᱚᱱᱠᱟ ᱮᱛᱚᱦᱚᱵ ᱠᱷᱚᱱ ᱢᱩᱪᱟᱹᱫ ᱫᱷᱟᱹᱵᱤᱡ ᱫᱚ ᱵᱟᱝ ᱧᱮᱞ ᱦᱩᱭᱩ ᱠᱟᱱᱟ᱾
ᱟᱪᱪᱷᱟ ᱟᱪᱪᱷᱟ ᱢᱟᱱᱮ ᱦᱮᱸ ᱮᱛᱚᱦᱚᱵ ᱠᱷᱚᱱ ᱢᱩᱪᱟᱹᱫ ᱦᱟᱹᱵᱤᱡ ᱫᱚ ᱡᱟᱦᱟᱸᱭᱭᱟᱜ ᱚᱲᱟᱜ ᱨᱮ ᱦᱳᱭᱳᱜ ᱜᱮᱭᱟ ᱩᱱᱠᱩ ᱜᱮ ᱡᱟᱥᱛᱤ ᱠᱟᱭᱛᱮ ᱠᱚ ᱵᱩᱡᱷᱟᱣ ᱧᱟᱢᱟ ᱟᱨ ᱠᱟᱨᱟᱢ ᱵᱚᱸᱜᱟᱼᱼ ᱛᱟᱭᱚᱢ ᱚᱱᱟ ᱡᱟᱦᱟᱸ ᱠᱚ ᱛᱟᱦᱮᱱᱟ ᱟᱨᱠᱤ ᱡᱟᱦᱟᱸ ᱡᱮᱢᱚᱱ ᱵᱟᱦᱟ ᱛᱮᱠᱚ ᱥᱟᱡᱟᱣ ᱠᱟᱜᱼᱟ᱾ ᱠᱤᱝᱵᱟ ᱱᱩᱠᱩ ᱡᱟᱦᱟᱸᱭ ᱡᱤᱵ ᱡᱤᱭᱟᱹᱞᱤ ᱠᱚᱠᱚ ᱵᱮᱱᱟᱣ ᱠᱚᱭᱟ, ᱛᱳ ᱩᱱᱠᱩ ᱫᱚ ᱵᱟᱨᱭᱟ ᱠᱩᱲᱤ ᱜᱤᱫᱽᱨᱟᱹ ᱠᱤᱱ ᱛᱟᱦᱮᱱᱟ ᱰᱟᱹᱝᱜᱩᱣᱟᱹ ᱠᱩᱲᱤ ᱜᱤᱫᱽᱨᱟᱹ, ᱛᱳ ᱩᱱᱠᱤᱱᱟᱜ ᱟᱨ ᱡᱟᱦᱟᱸᱭ ᱵᱚᱸᱜᱟ ᱵᱚᱸᱜᱟ ᱨᱮᱠᱤᱱ ᱫᱩᱲᱩᱵᱼᱟ᱾ ᱩᱱᱠᱩ ᱥᱟᱱᱟᱢ ᱦᱚᱲ ᱟᱛᱮ ᱟᱨ ᱵᱤᱱᱛᱤ ᱦᱚᱲ ᱟᱛᱮ᱾ ᱱᱚᱣᱟ ᱠᱚ ᱪᱟᱞᱟᱣ ᱠᱟᱛᱮ ᱯᱩᱠᱷᱨᱤ ᱫᱟᱜ ᱨᱮᱠᱚ ᱥᱟᱱᱟᱢᱟᱜ ᱠᱚ ᱟᱹᱛᱩ ᱦᱚᱴᱚ ᱠᱟᱜᱼᱟ᱾
ᱦᱮᱸ ᱚᱱᱠᱟ ᱜᱮ ᱧᱮᱞ ᱦᱩᱭ ᱠᱟᱱᱟ᱾ ᱟᱪᱪᱷᱟ ᱴᱷᱤᱠ ᱜᱮᱭᱟ ᱢᱟ ᱛᱟᱦᱚᱞᱮ ᱚᱠᱛᱚ ᱠᱚᱦᱚᱸ ᱦᱩᱭᱱᱟ᱾
ᱦᱳᱭ᱾ ᱢᱟ ᱛᱚᱵᱮ᱾
ᱦᱮᱸ᱾
ᱡᱚᱦᱟᱨ ᱜᱮ, ᱦᱳᱭ᱾